ᱦᱮᱞᱳ ᱨᱚᱲ ᱟᱸᱡᱚᱢᱚᱜ ᱠᱟᱱ ᱛᱟᱞᱤᱧᱟ
ᱦᱮᱸ ᱟᱸᱡᱚᱢ ᱠᱟᱱᱟ
ᱟᱪᱪᱷᱟ ᱦᱚᱭᱛᱚ ᱡᱚᱦᱟᱨ ᱜᱮ
ᱟᱸᱡᱚᱢᱚᱜ ᱠᱟᱱᱟ ᱦᱮᱸ ᱡᱚᱦᱟᱨ
ᱦᱳᱭ ᱦᱳᱭ ᱟᱸᱡᱚᱢᱚᱜ ᱠᱟᱱ ᱛᱟᱵᱮᱱᱟ᱾ ᱦᱳᱭ ᱱᱟᱯᱟᱭ ᱵᱟᱲᱟ ᱜᱮᱭᱟ ᱵᱮᱱ ᱛᱚ?
ᱦᱮᱸ ᱱᱟᱯᱟᱭ ᱵᱟᱲᱟ ᱜᱮᱭᱟᱞᱤᱧ ᱱᱟᱜ ᱠᱷᱟᱱ ᱱᱤᱛᱚᱜ ᱫᱚ
ᱟᱪᱪᱷᱟ
ᱦᱮᱸ ᱛᱮᱦᱮᱧᱟᱜ ᱦᱚᱭ ᱦᱤᱥᱤᱫ ᱫᱚ ᱚᱠᱟᱞᱮᱠᱟ ᱛᱟᱦᱮᱸ ᱠᱟᱱᱟ ᱟᱯᱮ ᱚᱱᱛᱮ ᱫᱚ?
ᱦᱮᱸ ᱛᱮᱦᱮᱧᱟᱜ ᱦᱚᱭ ᱦᱤᱸᱥᱤᱫ ᱫᱚ ᱥᱮᱛᱟᱜ ᱠᱷᱚᱱᱟᱜ ᱜᱮ ᱫᱚᱢᱮ ᱥᱤᱛᱩᱝ ᱟᱠᱟᱫ ᱜᱮ ᱛᱟᱦᱮᱸᱜ ᱟᱭ ᱫᱚᱢᱮ ᱜᱮ ᱥᱤᱛᱩᱝ ᱵᱩᱡᱷᱟᱹᱜ ᱠᱟᱱ ᱛᱟᱦᱮᱸᱼᱟ ᱛᱮᱦᱮᱧ ᱫᱚ
ᱟᱪᱪᱷᱟ ᱟᱪᱪᱷᱟ ᱟᱨ ᱢᱟᱲᱟᱝ ᱛᱮᱫᱚ ᱫᱟᱜ ᱡᱟᱹᱲᱤ ᱫᱚᱭ ᱫᱟᱜ ᱡᱟᱹᱲᱤᱭᱟ ᱟᱠᱟᱫ ᱛᱟᱦᱮᱸᱜᱫ ᱥᱮ ᱵᱟᱝ?
ᱦᱮᱸ ᱢᱟᱲᱟᱝ ᱛᱮᱫᱚ ᱫᱟᱜ ᱡᱟᱹᱲᱤᱭᱟ ᱟᱠᱟᱫ ᱜᱮ ᱛᱟᱦᱮᱸᱫᱼᱟ ᱫᱚᱢᱮ ᱜᱮ
ᱟᱪᱪᱷᱟ ᱟᱪᱪᱷᱟ ᱦᱳᱭ ᱛᱚ ᱟᱫᱚ ᱱᱟ ᱠᱷᱟᱱ ᱨᱚᱦᱚᱭ ᱨᱚᱦᱚᱭ ᱠᱟᱹᱢᱤ ᱦᱚᱨᱟ ᱠᱚᱫᱚ ᱛᱤᱱᱟᱹᱜ ᱥᱟᱺᱜᱤᱧ ᱪᱟᱞᱟᱣ ᱟᱠᱟᱱᱟ
ᱦᱮᱸ ᱨᱚᱦᱚᱭ ᱠᱟᱹᱢᱤ ᱦᱚᱨᱟ ᱠᱚᱫᱚ ᱟᱹᱰᱤᱜᱤ ᱞᱟᱦᱟ ᱟᱠᱟᱱᱟ ᱱᱤᱛᱚᱜ ᱫᱚ ᱱᱟᱜ ᱯᱩᱨᱟᱹᱣ ᱦᱤᱡᱩᱜ ᱠᱟᱱᱟ᱾
ᱟᱪᱪᱷᱟ ᱟᱪᱪᱷᱟ ᱛᱟᱦᱚᱞᱮ ᱦᱟᱸᱜ ᱟᱯᱮ ᱫᱚ ᱦᱟᱸᱜ ᱢᱟᱲᱟᱝ ᱢᱟᱲᱟᱝ ᱮ ᱫᱟᱜ ᱟᱠᱟᱫ ᱯᱮᱭᱟ ᱟᱫᱚ ᱤᱱᱟᱹ ᱠᱷᱟᱹᱛᱤᱨ ᱛᱮ ᱦᱟᱸᱜ ᱨᱚᱦᱚᱭ ᱠᱟᱹᱢᱤ ᱦᱚᱨᱟ ᱠᱚ ᱫᱚᱯᱮ ᱯᱩᱨᱟᱹᱣ ᱟᱹᱜᱩᱭᱮᱫᱟ ᱵᱟᱝ
ᱟᱨ ᱱᱟᱜ ᱛᱚᱞᱟ ᱠᱚᱦᱚᱸ ᱞᱟᱦᱟ ᱨᱮᱜᱮᱞᱮ ᱜᱤᱰᱤ ᱟᱠᱟᱫ ᱛᱟᱦᱮᱸᱫᱼᱟ ᱥᱤᱛᱩᱝ ᱥᱚᱢᱚᱭ ᱨᱮᱜᱮ ᱚᱱᱟ ᱠᱷᱟᱹᱛᱤᱨ ᱱᱟᱜ ᱚᱱᱟ ᱠᱚᱦᱚᱸ ᱦᱟᱨᱟ ᱟᱠᱟᱱ ᱜᱮ ᱛᱟᱦᱮᱸᱫᱼᱟ ᱟᱫᱚ ᱫᱟᱜ ᱥᱟᱶ ᱥᱟᱶ ᱛᱮᱜᱮ ᱨᱚᱦᱚᱭ ᱛᱩᱫ ᱠᱚᱦᱚᱸ ᱜᱟᱱ ᱜᱚᱫ ᱱᱟ
ᱟᱪᱪᱷᱟ ᱟᱪᱪᱷᱟ ᱟᱹᱰᱤ ᱱᱟᱯᱟᱭ
ᱦᱮᱸ
ᱦᱚᱭ ᱛᱚ ᱦᱟᱸᱜ ᱟᱫᱚ ᱟᱞᱮᱥᱮᱫ ᱨᱮᱱ ᱦᱚᱲ ᱫᱚ ᱡᱮᱢᱚᱱ ᱮᱠᱷᱚᱱᱳ ᱛᱫ ᱨᱚᱦᱚᱭ ᱫᱚ ᱟᱹᱣᱨᱤ ᱠᱚ ᱮᱛᱚᱦᱚᱵᱟ ᱫᱟᱜ ᱪᱟᱹᱲᱤ ᱨᱮᱭᱟᱜ ᱚᱵᱷᱟᱵᱽ ᱛᱮ ᱦᱟᱸᱜ ᱟᱫᱚ ᱚᱱᱠᱟ ᱥᱤᱛᱩᱝ ᱜᱮᱭ ᱥᱤᱛᱩᱝ ᱮ ᱟᱭ ᱫᱟᱜ ᱡᱟᱹᱲᱤ ᱜᱮ ᱵᱟᱭ ᱫᱟᱜ ᱡᱟᱹᱲᱤᱭᱮᱫᱼᱟ
ᱚ
ᱟᱫᱚ ᱦᱟᱸᱜ ᱩᱱ ᱫᱟᱨᱟ ᱫᱚ ᱵᱟᱠᱷᱟᱱ ᱦᱟᱸᱜ ᱟᱥᱟᱲ ᱵᱚᱸᱜᱟ ᱵᱚᱞᱚ ᱥᱟᱶ ᱛᱮᱜᱮ ᱦᱟᱸᱜ ᱫᱟᱜ ᱡᱟᱹᱲᱤ ᱫᱚ ᱫᱚᱢᱮ ᱜᱮᱭ ᱫᱟᱜ ᱡᱟᱹᱲᱤ ᱛᱟᱦᱮᱸᱫ ᱱᱮᱥ ᱫᱚ ᱦᱟᱸᱜ ᱟᱥᱟᱲ ᱵᱚᱸᱜᱟ ᱢᱟ ᱯᱟᱨᱚᱢ ᱦᱮᱡ ᱟᱠᱟᱱ ᱛ ᱨᱮᱦᱚᱸ ᱫᱟᱜ ᱡᱟᱹᱲᱤ ᱚᱱᱠᱟ ᱵᱟᱝ ᱧᱮᱞ ᱧᱟᱢᱚᱜ ᱠᱟᱱᱟ
ᱦᱮᱸ
ᱟᱫᱚ ᱦᱟᱸᱜ ᱛᱚᱞᱟ ᱠᱚᱦᱚᱸ ᱦᱟᱸᱜ ᱚᱱᱟ ᱮᱨ ᱨᱮᱜᱮ ᱦᱟᱸᱜ ᱦᱟᱲᱟᱢᱚᱜ ᱠᱟᱱᱟ ᱦᱟᱸᱜ ᱠᱷᱟᱡ
ᱚ ᱚ ᱦᱮᱸ ᱚᱱᱠᱟ ᱜᱮ ᱢᱮᱱᱟᱜ ᱠᱷᱟᱱ ᱥᱮᱨᱢᱟ ᱡᱟᱹᱲᱤ ᱵᱟᱭ ᱡᱟᱹᱲᱤ ᱞᱮᱠᱷᱟᱱ ᱱᱟᱜ ᱫᱚ ᱨᱚᱦᱚᱭ ᱛᱳᱫ ᱫᱚ ᱵᱟᱝ ᱜᱟᱱᱚᱜᱼᱟ
ᱦᱳᱭ ᱦᱳᱭ ᱟᱫᱚ ᱦᱟᱸᱜ ᱟᱨᱮᱡ ᱫᱟᱜ ᱛᱮᱦᱚᱸ ᱨᱚᱦᱚᱭ ᱛᱩᱫ ᱨᱮᱦᱚᱸ ᱟᱫᱚ ᱚᱱᱠᱟ ᱵᱟᱸᱫᱷ ᱠᱚᱦᱚᱸ ᱯᱩᱠᱷᱨᱤ ᱠᱚᱦᱚᱸ ᱵᱟᱹᱱᱩᱜ ᱠᱟᱜᱼᱟ ᱥᱩᱨ ᱥᱩᱯᱩᱨ ᱨᱮ ᱛᱟᱦᱚᱞᱮ ᱫᱚᱢᱮ ᱜᱮ ᱮᱴᱠᱮᱴᱚᱬᱮ ᱨᱮᱞᱮ ᱯᱟᱲᱟᱣ ᱟᱠᱟᱱᱟ ᱦᱟᱸᱜ ᱱᱤᱛᱚᱜ ᱫᱚ
ᱛᱟᱦᱚᱞᱮ ᱠᱷᱟᱜ ᱟᱯᱮ ᱥᱮᱱ ᱫᱚ ᱢᱤᱫ ᱡᱚᱠᱷᱟ ᱯᱮ ᱪᱟᱥᱟ ᱥᱮ ᱵᱟᱨ ᱡᱚᱠᱷᱟ ᱯᱮ ᱪᱟᱥᱟ?
ᱦᱳᱭ ᱟᱫᱚ ᱟᱞᱮ ᱥᱮᱫ ᱫᱚ ᱦᱟᱸᱜ ᱢᱤᱫ ᱡᱚᱠᱷᱚ ᱜᱮᱞᱮ ᱪᱟᱥᱟ
ᱚ
ᱫᱟᱜ ᱡᱟᱹᱲᱤ ᱨᱮᱭᱟᱜ ᱟᱱᱟᱴ ᱠᱷᱟᱹᱛᱤᱨ ᱛᱮ ᱟᱫᱚ ᱵᱟᱨ ᱡᱚᱦᱚᱜ ᱪᱟᱥ ᱥᱟᱱᱟ ᱠᱟᱛᱮᱫ ᱦᱚᱸ ᱟᱫᱚᱢ ᱪᱤᱠᱟᱹᱭᱟ᱾ ᱫᱟᱜ ᱡᱟᱹᱲᱤ ᱵᱟᱝ ᱛᱟᱦᱮᱸ ᱞᱮᱱ ᱠᱷᱟᱡ ᱫᱚ ᱪᱟᱥ ᱫᱚ ᱦᱟᱸᱜ ᱵᱟᱵᱚᱱ ᱫᱟᱲᱮᱭᱟᱜᱼᱟ ᱥᱮ᱾
ᱦᱮᱸ
ᱟᱫᱚ ᱛᱟᱦᱚᱞᱮ ᱠᱷᱟᱱ ᱟᱯᱮ ᱫᱚ ᱚᱠᱟᱞᱮᱠᱟ ᱢᱤᱫ ᱫᱷᱟᱣ ᱜᱮᱯᱮ ᱪᱟᱥᱟ? ᱵᱟᱨ ᱫᱷᱟᱣ ᱯᱮ ᱪᱟᱥᱟ?
ᱟᱞᱮ ᱦᱚᱸ ᱱᱟᱜ ᱠᱷᱟᱱ ᱚᱱᱠᱟ ᱛᱚ ᱢᱤᱫ ᱡᱚᱠᱷᱟ ᱜᱮᱞᱮ ᱪᱟᱥᱟ᱾
ᱟᱪᱪᱷᱟ ᱟᱪᱪᱷᱟ
ᱵᱟᱹᱫᱽ ᱠᱚᱨᱮ ᱦᱚᱸ ᱚᱱᱠᱟ ᱞᱮᱭᱟᱱ ᱠᱚ ᱥᱮ ᱚᱱᱠᱟ ᱜᱟᱹᱰᱭᱟᱹ ᱯᱩᱠᱷᱨᱤ ᱠᱚ ᱵᱟᱹᱱᱩᱜᱼᱟ ᱥᱟᱢᱟᱨᱥ ᱥᱤᱛᱩᱞ ᱠᱚᱦᱚᱸ ᱵᱟᱹᱱᱩᱜ-ᱟ᱾ ᱡᱮ ᱚᱱᱟ ᱠᱚᱨᱮᱱᱟᱜ ᱵᱟᱛᱟᱱ ᱠᱟᱛᱮᱫ ᱦᱚᱸ ᱵᱟᱹᱫᱽ ᱛᱮᱢ ᱪᱟᱥ ᱫᱟᱲᱮᱭᱟᱜᱼᱟ᱾ ᱚᱱᱟ ᱠᱚ ᱵᱟᱹᱱᱩᱜ-ᱟ ᱚᱱᱠᱟ ᱥᱩᱵᱤᱫᱷᱟ ᱚᱱᱟᱠᱟᱛᱮ ᱱᱚᱜᱼᱚᱭ ᱡᱟᱦᱟᱸ ᱢᱟᱨᱟᱝ ᱪᱟᱥ ᱟᱥᱟᱲ ᱵᱚᱸᱜᱟ ᱚᱱᱟᱴᱟᱜ ᱜᱮ ᱦᱟᱸᱜ ᱟᱞᱮ ᱥᱮᱱ ᱫᱚᱞᱮ ᱪᱟᱥᱟ ᱱᱚᱣᱟ ᱢᱤᱫ ᱡᱚᱠᱷᱟ ᱜᱮ᱾
ᱟᱪᱪᱷᱟ ᱟᱹᱰᱤ ᱱᱟᱯᱟᱭ ᱟᱯᱮ ᱦᱚᱸᱯᱮ
ᱦᱮᱸ
ᱟᱫᱚ ᱛᱟᱦᱚᱞᱮ ᱦᱟᱸᱜ ᱢᱤᱫ ᱡᱚᱠᱷᱚᱡ ᱜᱮᱯᱮ ᱪᱟᱥᱮᱜᱼᱟ ᱵᱟᱝ? ᱟᱫᱚ ᱦᱟᱸᱜ ᱟᱯᱮ ᱚᱱᱛᱮ ᱫᱚ ᱩ ᱩᱸ ᱵᱟᱹᱫᱽ ᱢᱟᱱᱮ ᱪᱮᱫ ᱤᱧ ᱞᱟᱹᱭᱟ ᱚᱱᱟ ᱜᱟᱹᱰᱭᱟᱹ ᱠᱚ ᱢᱮᱱᱟᱜ ᱟᱠᱟᱫ ᱥᱮ ᱵᱟᱝ ᱢᱟᱨᱟᱝ ᱢᱟᱨᱟᱝ ᱟᱜ ᱵᱟᱸᱫᱽ ᱠᱚ?
ᱦᱮᱸ ᱵᱟᱸᱫᱽ ᱠᱚᱫᱚ ᱦᱮᱱᱟᱜ ᱜᱮᱭᱟ ᱵᱟᱹᱫᱽ ᱠᱷᱚᱱᱟᱜ ᱛᱚ ᱱᱟᱜ ᱠᱷᱟᱱ ᱟᱫᱚ ᱟᱹᱰᱤ ᱥᱟᱹᱜᱤᱧ ᱨᱮ ᱦᱮᱱᱟᱜ-ᱟ᱾
ᱟᱪᱪᱷᱟ ᱟᱪᱪᱷᱟ
ᱚᱱᱠᱟ ᱥᱩᱨ ᱥᱩᱯᱩᱨ ᱨᱮᱫᱚ ᱵᱟᱹᱱᱩᱜᱼᱟ ᱱᱟᱜ ᱠᱷᱟᱱ ᱚᱱᱟ ᱠᱚᱨᱮ ᱫᱚ ᱱᱟᱦᱟᱜ ᱠᱚᱢ ᱜᱮ ᱜᱟᱱᱚᱜ-ᱟ᱾
ᱟᱪᱪᱷᱟ ᱟᱪᱪᱷᱟ ᱟᱨ ᱜᱟᱰᱟᱢᱩᱸᱰᱩ ᱠᱚᱫᱚ ᱧᱮᱞ ᱧᱟᱢᱚᱜ ᱟᱥᱮ ᱵᱟᱝ ᱛᱟᱦᱚᱞᱮ ᱟᱯᱮᱥᱮᱫ ᱫᱚ?
ᱦᱩᱸ ᱜᱟᱰᱟ-ᱢᱩᱸᱰᱩ ᱠᱚᱫᱚ ᱟᱹᱰᱤ ᱠᱚᱢ ᱜᱮ ᱧᱮᱞᱚᱜ-ᱟ ᱟᱞᱮ ᱥᱩᱨ ᱨᱮᱫᱚ ᱱᱟᱜ ᱵᱟᱹᱱᱩᱜ-ᱟ᱾ ᱢᱟᱱᱮ ᱟᱹᱰᱤ ᱥᱟᱺᱜᱤᱧ ᱟᱹᱛᱩ ᱥᱮᱫ ᱨᱮ᱾ ᱜᱮ ᱦᱮᱱᱟᱜ-ᱟ ᱟᱫᱚ ᱚᱱᱟ ᱜᱟᱰᱟ ᱢᱩᱸᱰᱩ ᱠᱚᱨᱮ ᱫᱚ ᱱᱟᱜ ᱠᱷᱟᱱ ᱚᱱᱮ ᱵᱤᱦᱟᱹ ᱵᱟᱯᱞᱟ ᱠᱚᱨᱮ ᱥᱟᱺᱜᱤ ᱧᱚᱜ ᱦᱚᱲ ᱠᱚ ᱦᱮᱡ ᱞᱮᱱ ᱠᱷᱟᱱ ᱛᱚᱠᱷᱚᱱ ᱜᱮ ᱚᱱᱟ ᱠᱚᱨᱮ ᱫᱚᱞᱮ ᱪᱟᱞᱟᱜ ᱜᱮᱭᱟ ᱟᱨ ᱵᱟᱝᱠᱷᱟᱱ ᱮᱢᱱᱤ ᱫᱤᱱ ᱨᱮᱫᱚ ᱚᱸᱰᱮ ᱫᱚ ᱩᱱᱟᱹᱜ ᱥᱟᱺᱜᱤᱧ ᱫᱚ ᱵᱟᱞᱮ ᱪᱟᱞᱟᱜ ᱜᱮᱭᱟ᱾
ᱦᱳᱭ ᱦᱳᱭ ᱟᱹᱰᱤ ᱱᱟᱯᱟᱭ ᱟᱫᱚ ᱛᱟᱦᱚᱞᱮ ᱟᱯᱮ ᱥᱮᱫ ᱫᱚ ᱵᱤᱨ ᱫᱤᱥᱚᱢ ᱦᱚᱲ ᱠᱟᱱᱟ ᱯᱮ ᱥᱮ ᱚᱱᱠᱟ ᱵᱤᱞᱟᱹᱛ ᱫᱤᱥᱚᱢ ᱦᱚᱲ?
ᱦᱳᱭ ᱟᱞᱮ ᱫᱚ ᱱᱟᱜ ᱵᱤᱨ ᱫᱤᱥᱚᱢ ᱦᱚᱲ ᱜᱮ ᱠᱟᱱᱟᱞᱮ᱾ ᱚᱱᱠᱟ ᱵᱩᱨᱩ ᱠᱚᱫᱚ ᱵᱟᱝ ᱧᱮᱞᱚᱜ-ᱟ ᱥᱩᱫᱷᱩ ᱵᱤᱨ ᱜᱮ ᱧᱮᱞᱚᱜ-ᱟ᱾
ᱟᱪᱪᱷᱟ ᱟᱪᱪᱷᱟ ᱟᱹᱰᱤ ᱱᱟᱯᱟᱭ ᱟᱫᱚ ᱟᱞᱮ ᱦᱚᱸ ᱚᱱᱠᱟ ᱜᱮ ᱟᱞᱮ ᱫᱚ ᱵᱩᱨᱩ ᱫᱤᱥᱚᱢ ᱦᱚᱲ ᱜᱮ ᱠᱟᱱ ᱜᱮᱭᱟᱞᱮ ᱟᱫᱚ᱾ ᱵᱤᱨ ᱥᱟᱶᱛᱮ ᱵᱩᱨᱩ ᱠᱚ ᱢᱮᱥᱟ ᱠᱟᱛᱮᱜ ᱢᱮᱱᱟᱜ ᱟᱠᱟᱜ-ᱟ ᱟᱫᱚ᱾ ᱦᱮᱸ ᱟᱫᱚ ᱵᱩᱨᱩ ᱫᱤᱥᱚᱢ ᱜᱮ ᱦᱟᱸᱜ ᱞᱮ ᱞᱟᱹᱭᱟᱹᱜ-ᱟ ᱞᱟᱹᱭ ᱫᱚ᱾
ᱚ ᱦᱮᱸ
ᱦᱳᱭ ᱟᱨ ᱢᱮᱱ ᱫᱟᱞᱤᱧ ᱡᱮ ᱱᱚᱜ-ᱚᱭ ᱡᱮ ᱛᱟᱦᱚᱞᱮ ᱵᱤᱨ ᱫᱤᱥᱚᱢ ᱦᱚᱲ ᱠᱟᱱᱟᱯᱮ ᱛᱟᱦᱚᱞᱮ ᱟᱯᱮᱭᱟᱜ ᱵᱤᱨ ᱨᱮᱫᱚ ᱚᱱᱠᱟ ᱪᱤᱞᱤ ᱪᱤᱞᱤ ᱡᱤᱵᱽ ᱡᱤᱭᱟᱹᱞᱤ ᱠᱚ ᱧᱮᱞ ᱧᱟᱢᱚᱜ-ᱟ?
ᱦᱮᱸ ᱛᱩᱭᱩ, ᱨᱩᱸᱰᱟᱹ, ᱠᱷᱤᱠᱲᱤ ᱩᱱᱠᱩ ᱠᱚᱦᱚᱸ ᱠᱚ ᱧᱮᱞ ᱧᱟᱢᱚᱜ ᱜᱮᱭᱟ᱾ ᱟᱨ ᱚᱱᱟ ᱪᱷᱟᱰᱟ ᱠᱟᱛᱮᱫ ᱩᱱᱠᱩ ᱢᱟᱨᱟᱝ ᱢᱟᱨᱟᱝ ᱡᱤᱵᱽᱡᱤᱭᱟᱹᱞᱤ ᱛᱟᱹᱨᱩᱵ ᱠᱚ, ᱦᱟᱹᱛᱤ ᱠᱚ, ᱩᱱᱠᱩ ᱠᱚ ᱛᱚ ᱱᱟᱜ ᱠᱷᱟᱱ ᱵᱟᱠᱚ ᱧᱮᱞᱚᱜ-ᱟ᱾
ᱟᱪᱪᱷᱟ ᱟᱪᱪᱷᱟ ᱦᱳᱭᱛᱚ ᱟᱫᱚ ᱟᱞᱮ ᱥᱮᱫ ᱦᱚᱸ ᱦᱟᱸᱜ ᱩᱱᱠᱩ ᱵᱚᱛᱚᱨᱟᱱ ᱡᱤᱵ ᱡᱤᱭᱟᱹᱞᱤ ᱡᱟᱦᱟᱸᱭ ᱫᱚ ᱩᱱᱠᱩ ᱫᱚ ᱦᱟᱸᱜ ᱵᱟᱝᱠᱚ ᱧᱮᱞᱚᱜᱼᱟ ᱟᱨ ᱚᱱᱠᱟ ᱛᱩᱭᱩ ᱦᱟᱰᱜᱟᱨ ᱠᱚᱦᱚᱸ ᱚᱱᱠᱟ ᱫᱚ ᱦᱟᱸᱜ ᱵᱟᱝᱠᱚ ᱧᱮᱞ ᱧᱟᱢᱟ ᱟᱞᱮ ᱚᱱᱛᱮ ᱫᱚ᱾ ᱟᱞᱮ ᱥᱮᱫ ᱫᱚ ᱦᱟᱸᱜ ᱢᱟᱨᱟᱜ ᱠᱚ ᱠᱩᱞᱟᱹᱭ ᱠᱚ ᱥᱩᱫᱩ ᱩᱱᱠᱩ ᱠᱚᱜᱮᱠᱚ ᱧᱮᱞ ᱧᱟᱢᱚᱜ ᱜᱮᱭᱟ᱾
ᱚ ᱦᱮᱸ
ᱦᱮᱸ ᱟᱫᱚ ᱦᱟᱸᱜ ᱵᱟᱝᱞᱤᱧ ᱧᱮᱞ ᱵᱟᱲᱟ ᱟᱠᱟᱫ ᱠᱚᱣᱟ ᱛᱚ ᱟᱞᱮ ᱚᱱᱟ ᱯᱟᱥᱴᱟ ᱨᱮᱫᱚ ᱟᱫᱚ, ᱦᱮᱱᱟᱜ ᱟᱠᱟᱫ ᱠᱚᱜᱮᱭᱟ ᱪᱚᱝ ᱦᱟᱸᱜ ᱟᱫᱚ ᱩᱱᱠᱩ ᱫᱚ ᱦᱟᱸᱜ ᱥᱚᱫᱚᱨ ᱥᱮᱫ ᱛᱚ ᱢᱟ ᱵᱟᱠᱚ ᱦᱤᱡᱩᱜ ᱥᱮ᱾ ᱦᱮᱸ ᱟᱫᱚ ᱤᱱᱟᱹ ᱠᱷᱟᱹᱛᱤᱨ ᱛᱮ ᱵᱟᱞᱤᱧ ᱵᱟᱞᱤᱧ ᱧᱮᱞ ᱵᱟᱲᱟ ᱟᱠᱟᱫ ᱠᱚᱣᱟ᱾
ᱦᱮᱸ
ᱦᱮ ᱟᱫᱚ ᱦᱟᱸᱜ ᱛᱟᱞᱦᱮ ᱛᱩᱭᱩ ᱦᱟᱰᱜᱟᱨ ᱦᱮᱱᱟᱜ ᱟᱠᱟᱫ ᱠᱚᱣᱟ ᱛᱟᱦᱚᱞᱮ ᱧᱤᱫᱟᱹ ᱵᱮᱲᱟ ᱫᱚ ᱨᱟᱜ ᱠᱚᱫᱚ ᱯᱮ ᱟᱸᱡᱚᱢ ᱧᱟᱢ ᱜᱮᱭᱟ?
ᱦᱮᱸ ᱟᱸᱡᱚᱢᱚᱜ ᱜᱮᱭᱟ᱾
ᱟᱪᱪᱷᱟ ᱟᱪᱪᱷᱟ ᱦᱳᱭᱛᱚ ᱟᱫᱚ ᱩᱱᱠᱩ ᱢᱟ ᱦᱟᱜ ᱧᱤᱫᱟᱹ ᱵᱮᱲᱟ ᱜᱮ ᱫᱚᱢᱮ ᱠᱚ ᱨᱟᱜ ᱟᱥᱮ᱾ ᱦᱳᱭ ᱟᱫᱚ ᱛᱟᱦᱚᱞᱮ ᱟᱛᱳ ᱴᱚᱞᱟ ᱥᱮᱫ ᱫᱚ ᱚᱱᱠᱟ ᱪᱮᱫ ᱢᱟᱱᱮ ᱪᱤᱞᱮ ᱪᱤᱞᱤ ᱡᱤᱵᱽᱡᱤᱭᱟᱹᱞᱤ ᱯᱮ ᱟᱥᱩᱞ ᱠᱚᱣᱮ ᱜᱮᱭᱟ ᱥᱮ ᱵᱟᱝᱯᱮ ᱟᱥᱩᱞ ᱠᱚᱣᱟᱭ ᱜᱮᱭᱟ?
ᱦᱮᱸ ᱟᱹᱥᱩᱞ ᱠᱚᱜᱮ ᱜᱮᱭᱟᱞᱮ ᱟᱛᱳ ᱴᱚᱞᱟ ᱨᱮᱫᱚ ᱥᱤᱢ, ᱥᱩᱠᱨᱤ ᱢᱟ ᱦᱮᱱᱟᱜ ᱟᱠᱟᱜ ᱠᱚᱜᱮᱭᱟ ᱚᱱᱟ ᱪᱷᱟᱲᱟ ᱠᱟᱛᱮᱫ ᱰᱟᱝᱨᱤ ᱠᱟᱰᱟ ᱱᱩᱠᱩ ᱠᱚᱦᱚᱸ ᱢᱮᱨᱚᱢ ᱠᱚ ᱱᱩᱠᱩ ᱠᱚᱦᱚᱸ ᱞᱮ ᱟᱹᱥᱩᱞ ᱠᱚᱣᱟ᱾
ᱟᱪᱪᱷᱟ ᱟᱪᱪᱷᱟ ᱦᱳᱭᱛᱳ ᱟᱞᱮ ᱦᱚᱸ ᱦᱟᱸᱜ ᱩᱱᱠᱩ ᱰᱟᱝᱨᱤ, ᱠᱟᱰᱟ, ᱢᱮᱨᱚᱢ, ᱵᱷᱮᱲᱟ ᱩᱱᱠᱩ ᱠᱚ ᱜᱮᱞᱮ ᱟᱹᱥᱩᱞ ᱠᱚᱜᱮᱭᱟ ᱟᱨ ᱥᱤᱢ ᱥᱩᱠᱨᱤ ᱢᱟ ᱦᱟᱸᱜ ᱢᱮᱱᱟᱜᱮ ᱟᱠᱟᱫ ᱠᱚᱛᱟᱵᱚᱱ ᱜᱮ᱾ ᱦᱮᱸ ᱚᱱᱟ ᱥᱟᱶᱛᱮ ᱦᱟᱸᱜ ᱟᱭᱢᱟ ᱦᱚᱲᱜᱮ ᱟᱨᱚ ᱥᱮᱛᱟ ᱠᱚ ᱟᱹᱥᱩᱞ ᱠᱟᱠᱚᱣᱟ᱾
ᱦᱮᱸ
ᱦᱮᱸ ᱟᱫᱚ ᱛᱟᱦᱚᱞᱮ ᱟᱯᱮ ᱫᱚ ᱥᱮᱛᱟ ᱫᱚᱯᱮ ᱟᱹᱥᱩᱞ ᱠᱟᱜ ᱠᱚᱣᱟ ᱥᱮ ᱵᱟᱝ ᱯᱮ ᱟᱹᱥᱩᱞ ᱠᱟᱜ ᱠᱚᱣᱟ?
ᱦᱮᱸ ᱟᱹᱥᱩᱞ ᱠᱟᱜ ᱠᱚᱣᱟᱞᱮ ᱥᱮᱛᱟ,
ᱦᱮ ᱦᱳᱭ ᱛᱚ ᱟᱨ, ᱟᱨ ᱛᱟᱦᱞᱮ ᱥᱮᱛᱟ, ᱥᱤᱢ, ᱥᱩᱠᱨᱤ ᱩᱱᱠᱩ ᱢᱟ ᱦᱟᱜ ᱵᱟᱝᱠᱚ ᱜᱟᱯᱟ ᱥᱮ᱾ ᱟᱨ ᱛᱟᱦᱚᱞᱮ ᱩᱱᱠᱩ ᱫᱚ ᱵᱟᱠᱚ ᱛᱟᱯᱟᱢ ᱠᱷᱟᱹᱯᱟᱹᱨᱤᱜᱼᱟ ᱢᱤᱫ ᱥᱟᱶᱛᱮᱯᱮ ᱟᱹᱥᱩᱞ ᱟᱠᱟᱫ ᱠᱚᱣᱟ?
ᱵᱟᱝ ᱦᱟᱸᱜ ᱠᱷᱟᱱ ᱚᱱᱠᱟ ᱫᱚ ᱟᱫᱚ ᱢᱤᱫᱴᱟᱝ ᱯᱟᱹᱨᱠᱟᱹᱣ ᱫᱚ ᱦᱮᱱᱟᱜ ᱛᱟᱠᱚᱣᱟ ᱟᱫᱚ ᱫᱤᱱ ᱧᱮᱞ ᱧᱮᱞ ᱛᱮᱠᱚ ᱚᱵᱷᱟᱥ ᱞᱮᱱᱟ ᱡᱮ ᱚᱱᱟ ᱠᱷᱟᱹᱛᱤᱨ ᱜᱮ ᱚᱱᱠᱟ ᱵᱟᱠᱚ ᱛᱟᱯᱟᱢ
ᱟᱪᱪᱷᱟ ᱟᱪᱪᱷᱟ ᱟᱫᱚ ᱦᱟᱸᱜ ᱠᱚ ᱟᱫᱚ ᱠᱚ ᱢᱚᱱᱮᱭᱮᱫᱟ ᱱᱩᱠᱩ ᱫᱚ ᱟᱞᱮ ᱚᱲᱟᱜ ᱨᱮᱱ ᱜᱮ ᱠᱟᱱᱟ ᱠᱚ ᱵᱟᱝ ᱦᱳᱭ ᱦᱳᱭ ᱟᱹᱰᱤ ᱱᱟᱯᱟᱭ᱾ ᱟᱨ ᱛᱟᱦᱞᱮ ᱚᱱᱠᱟ ᱵᱤᱨ ᱨᱮᱱ ᱡᱤᱵᱽᱼᱡᱤᱭᱟᱹᱞᱤ ᱚᱱᱠᱟ ᱡᱟᱦᱟᱱᱤᱡ ᱯᱮ ᱟᱹᱥᱩᱞ ᱠᱟᱜ ᱠᱚᱣᱟ?
ᱦᱮᱸ ᱵᱤᱨ ᱨᱮᱱ ᱡᱤᱵᱽᱼᱡᱤᱭᱟᱹᱞᱤ ᱠᱚᱦᱚᱸ ᱟᱹᱥᱩᱞ ᱠᱟᱜ ᱠᱚᱜᱮᱭᱟᱞᱮ᱾
ᱟᱪᱪᱷᱟ ᱟᱪᱪᱷᱟ ᱟᱫᱚ ᱢᱤᱫ
ᱩᱱᱠᱩ ᱪᱮᱬᱮ ᱪᱩᱯᱨᱩᱡ ᱠᱚ ᱢᱟᱱᱮ ᱠᱟᱹᱴᱤᱡ ᱠᱟᱹᱴᱤᱡ ᱪᱮᱬᱮ ᱠᱚ ᱩᱱᱠᱩ ᱠᱷᱟᱧᱪᱟ ᱨᱮᱞᱮ ᱫᱚᱦᱚ ᱟᱠᱟᱫ ᱠᱚᱣᱟ ᱡᱮ ᱟᱞᱚ ᱠᱚ ᱩᱰᱟᱹᱣ ᱫᱟᱲᱮᱭᱟᱜ ᱢᱟ, ᱢᱤᱴᱩ ᱠᱚ
ᱟᱪᱪᱷᱟ ᱟᱪᱪᱷᱟ
ᱚᱱᱟ ᱪᱷᱟᱲᱟ ᱠᱟᱛᱮ ᱯᱚᱛᱟᱢ ᱪᱮᱬᱮ ᱦᱮ
ᱟᱪᱪᱷᱟ ᱯᱚᱛᱟᱢ ᱪᱮᱬᱮ ᱦᱚᱸᱯᱮ ᱟᱹᱥᱩᱞ ᱠᱟᱜ ᱠᱚᱣᱟ ᱵᱟᱝ? ᱟᱪᱪᱷᱟ ᱟᱪᱪᱷᱟ ᱟᱹᱰᱤ ᱱᱟᱯᱟᱭ᱾ ᱱᱤᱛᱟᱨ ᱫᱚ ᱦᱟᱸᱜ ᱟᱞᱮ ᱥᱮᱫ ᱦᱚᱸ ᱫᱚᱢᱮ ᱠᱚ ᱟᱹᱥᱩᱞ ᱠᱚᱣᱟ ᱚᱱᱠᱟ ᱵᱤᱨ ᱡᱤᱵᱽᱼᱡᱤᱭᱟᱹᱞᱤ ᱫᱚ᱾ ᱡᱮᱢᱚᱱᱫᱚ ᱩᱱᱠᱩ ᱴᱤᱭᱟ ᱯᱟᱠᱷᱤ
ᱦᱮᱸ
ᱩᱱᱠᱩ ᱟᱨ ᱩᱱᱠᱩ ᱡᱟᱦᱟᱸᱭ ᱠᱚ ᱥᱟᱹᱞᱤᱠ ᱪᱮᱬᱮ ᱠᱚ ᱢᱮᱛᱟ ᱠᱚᱫᱚ᱾
ᱦᱮᱸ
ᱦᱳᱭ ᱟᱨ ᱩᱱᱠᱩ ᱟᱨ ᱯᱮᱪᱟ ᱡᱟᱦᱟᱸᱟᱭ ᱟᱸᱡᱚᱢ ᱟᱠᱟᱫ ᱵᱮᱱ ᱯᱮᱪᱟ ᱪᱮᱬᱮ?
ᱦᱮᱸ᱾
ᱠᱷᱚᱜ ᱩᱱᱠᱩ ᱠᱷᱩᱜ ᱩᱱᱠᱚ ᱪᱤᱞᱤ ᱦᱟᱸᱜ ᱠᱚ ᱢᱮᱛᱟ ᱟᱠᱚᱣᱟ᱾ ᱩᱸ ᱵᱟᱹᱞᱤᱧ ᱞᱟᱹᱭ ᱫᱟᱲᱮᱭᱟᱜ ᱠᱟᱱᱟ ᱴᱷᱤᱠ᱾ ᱟᱨ ᱚᱱᱟ ᱥᱟᱶᱛᱮ ᱦᱟᱸᱜ ᱦᱮᱱᱟᱜ ᱟᱠᱟᱫ ᱠᱚᱜᱮᱭᱟ ᱢᱟᱨᱟᱜ ᱠᱚ ᱢᱮᱱᱟᱜ ᱟᱠᱟᱫ ᱠᱚᱣᱟ᱾
ᱚ
ᱱᱩᱠᱩ ᱠᱚᱫᱚ ᱦᱟᱸᱜ ᱫᱚ ᱟᱛᱳ ᱴᱚᱞᱟ ᱥᱮᱫ ᱠᱚ ᱧᱮᱞ ᱧᱟᱢᱚᱜ ᱜᱮᱭᱟ᱾ ᱟᱨ ᱚᱱᱟ ᱥᱟᱶᱛᱮ ᱟᱨᱦᱚᱸ ᱟᱫᱚᱢ ᱟᱫᱚᱢ ᱦᱚᱲ ᱫᱚ ᱠᱩᱞᱟᱹᱭ ᱠᱚᱦᱟᱸᱜ ᱠᱚ ᱟᱹᱥᱩᱞ
ᱚ
ᱟᱫᱚ ᱛᱟᱦᱚᱞᱮ ᱟᱯᱮ ᱥᱮᱫ ᱫᱚ ᱠᱩᱞᱟᱹᱭ ᱢᱟᱨᱟᱜ ᱫᱚᱠᱚ ᱟᱥᱩᱞ ᱠᱚᱣᱟ ᱥᱮ ᱵᱟᱝ?
ᱮ ᱟᱞᱮ ᱥᱮᱱ ᱫᱚ ᱱᱟᱜ ᱠᱷᱟᱱ ᱠᱩᱞᱟᱹᱭ ᱫᱚᱠᱚ ᱟᱥᱩᱞ ᱠᱚ ᱜᱮᱭᱟ᱾ ᱠᱤᱱᱛᱩ ᱢᱟᱨᱟᱜ ᱫᱚ ᱱᱟᱜ ᱟᱞᱮ ᱥᱮᱱ ᱫᱚ ᱠᱟᱹᱴᱤᱡ ᱦᱚᱸ ᱵᱟᱝᱠᱚ ᱧᱮᱞ ᱧᱟᱢᱚᱜᱼᱟ᱾ ᱟᱞᱮ ᱥᱮᱱᱫᱚ ᱯᱩᱨᱟᱹᱠᱚ ᱟᱫ ᱥᱟᱹᱨᱤ ᱟᱠᱟᱱ ᱞᱮᱠᱟ᱾ ᱚᱱᱠᱟ ᱜᱮ ᱢᱟᱱᱮ ᱢᱟᱨᱟᱜ ᱜᱮ ᱵᱟᱝ ᱠᱚ ᱧᱮᱞᱚᱜᱼᱟ᱾
ᱟᱪᱪᱷᱟ, ᱦᱳᱭᱛᱚ ᱟᱫᱚ ᱦᱟᱸᱜ ᱟᱫᱚ, ᱟᱯᱮ ᱚᱱᱛᱮ
ᱡᱤᱭᱟᱹᱞᱤ ᱦᱚᱸᱠᱚ ᱟᱞᱮᱭᱟᱜ ᱵᱤᱨ ᱨᱮ ᱵᱟᱝ ᱠᱚ ᱧᱮᱞᱚᱜᱼᱟ, ᱚᱱᱠᱟ ᱜᱮ ᱩᱱᱠᱩ ᱢᱟᱨᱟᱜ ᱠᱚᱦᱚᱸ ᱵᱟᱝᱠᱚ ᱧᱮᱞᱚᱜᱼᱟ᱾
ᱟᱪᱪᱷᱟ ᱟᱹᱰᱤ ᱱᱟᱯᱟᱭ ᱟᱫᱚ ᱢᱟᱨᱟᱜ ᱫᱚ ᱦᱟᱸᱜ ᱦᱮᱱᱟᱜ ᱫᱚ ᱦᱮᱱᱟᱜ ᱟᱠᱟᱫ ᱠᱚᱣᱟ ᱵᱟᱠᱚ ᱟᱫ ᱪᱟᱵᱟᱣ ᱠᱟᱱᱟ ᱟᱫ ᱫᱚ ᱟᱫᱚ ᱦᱟᱸᱜ ᱚᱠᱟ ᱠᱚᱨᱮ ᱦᱟᱸᱜ ᱦᱮᱱᱟᱜ ᱠᱚᱣᱟ ᱟᱫᱚ ᱚᱠᱟ ᱠᱚᱨᱮ ᱦᱟᱸᱜ ᱵᱟᱹᱱᱩᱜ ᱠᱟᱜ ᱠᱚᱣᱟ᱾ ᱡᱮᱢᱚᱱ ᱟᱞᱮ ᱱᱚᱛᱮ ᱫᱚ ᱦᱟᱸᱜ ᱢᱟᱨᱟᱜ ᱫᱚ ᱟᱢᱫᱟ ᱜᱮ ᱦᱮᱱᱟᱜ ᱟᱠᱟᱜ ᱠᱚᱣᱟ᱾
ᱦᱮᱸ ᱟᱨᱦᱚᱸ ᱚᱱᱠᱟ ᱟᱭᱢᱟ ᱟᱭᱢᱟ ᱴᱚᱴᱷᱟᱨᱮ ᱧᱮᱞ ᱧᱟᱢᱚᱜᱼᱟ ᱡᱮ ᱵᱚᱛᱚᱨᱟᱱ ᱡᱤᱵᱽ ᱡᱤᱭᱟᱹᱞᱤ ᱦᱚᱸ ᱟᱢᱫᱟ ᱟᱢᱫᱟ ᱜᱮ ᱦᱮᱱᱟᱜ ᱟᱠᱟᱫ ᱠᱚᱣᱟ᱾
ᱦᱮᱸ᱾
ᱦᱳᱭ ᱟᱫᱚ ᱛᱟᱦᱚᱞᱮ ᱢᱟᱨᱟᱜ ᱫᱚ ᱦᱟᱸᱜ ᱟᱯᱮᱥᱮᱫ ᱫᱚ ᱵᱟᱝᱠᱚ ᱧᱮᱞ ᱧᱟᱢᱚᱜᱼᱟ?
ᱦᱮᱸ ᱟᱞᱮᱥᱮᱱ ᱫᱚ ᱱᱟᱜ ᱠᱷᱟᱱ ᱢᱟᱨᱟᱜ ᱫᱚ ᱱᱟᱜ ᱵᱟᱝᱠᱚ ᱧᱮᱞ ᱧᱟᱢᱚᱜᱼᱟ᱾
ᱦᱮᱸ᱾ ᱟᱫᱚ ᱦᱚᱸᱜ-ᱚᱭ ᱡᱟᱦᱟᱸᱪᱮᱬᱮ ᱪᱩᱯᱨᱤ ᱯᱮ ᱟᱹᱥᱩᱞᱟ ᱟᱠᱟᱫ ᱠᱚᱫᱚ ᱟᱫᱚ ᱩᱱᱠᱩ ᱫᱚ ᱦᱟᱸᱜ ᱠᱷᱟᱧᱪᱟ ᱨᱮᱯᱮ ᱫᱚᱦᱚᱠᱟᱠᱚᱣᱟ?
ᱦᱮᱸ᱾ ᱵᱟᱝᱠᱷᱟᱱ ᱫᱚ ᱱᱟᱦᱟᱜ ᱩᱱᱠᱩ ᱫᱚ ᱵᱟᱢ ᱫᱚᱦᱚ ᱠᱟᱠᱚ ᱠᱷᱟᱱ ᱟᱢ ᱜᱷᱮᱨᱟᱣ ᱨᱮ ᱛᱟᱦᱚᱞᱮ ᱩᱱᱠᱩ ᱫᱚ ᱵᱤᱨ ᱪᱤᱜ ᱪᱮᱸᱬᱮ ᱠᱚ ᱥᱟᱞᱟᱜ ᱜᱮᱛᱚ ᱠᱚ ᱢᱮᱥᱟ ᱪᱟᱞᱟᱜᱼᱟ᱾ ᱟᱫᱚ ᱩᱱᱠᱩ ᱫᱚ ᱱᱟᱜ ᱠᱷᱟᱱ ᱚᱲᱟᱜ ᱛᱮᱫᱚ ᱫᱚᱥᱨᱟ ᱫᱚ ᱵᱟᱝᱠᱚ ᱨᱩᱣᱟᱹᱲ ᱦᱤᱡᱚᱜᱼᱟ᱾ ᱚᱱᱟ ᱠᱷᱟᱹᱛᱤᱨ ᱜᱮ ᱩᱱ ᱠᱩ ᱫᱚᱞᱮ ᱜᱷᱮᱨᱟᱣ ᱫᱚᱦᱚ ᱠᱟᱠᱚᱣᱟ ᱡᱮ ᱵᱟᱝᱞᱮ ᱪᱟᱞᱟᱣ ᱦᱚᱪᱚ ᱟᱠᱚᱣᱟ᱾
ᱟᱪᱪᱷᱟ ᱟᱪᱪᱷᱟ, ᱟᱫᱚ ᱦᱟᱸᱜ ᱦᱚᱸᱜ-ᱚᱭ ᱡᱟᱦᱟᱸ ᱵᱮᱱ ᱞᱟᱹᱭ ᱠᱮᱫ ᱟᱫᱚ ᱵᱤᱨ ᱪᱮᱸᱬᱮ ᱟᱹᱥᱩᱞ ᱟᱫᱚ ᱟᱹᱞᱤᱧ ᱫᱚᱞᱤᱧ ᱞᱟᱹᱭᱟ ᱡᱮ ᱟᱹᱥᱩᱞ ᱫᱚ ᱩᱪᱤᱛ ᱫᱚ ᱠᱟᱱ ᱜᱮᱭᱟ, ᱟᱫᱚ ᱢᱮᱱᱠᱷᱟᱡ ᱠᱷᱟᱧᱪᱟ ᱨᱮᱦᱟᱸᱜ ᱛᱚ ᱫᱚᱦᱚ ᱫᱚᱦᱟᱸᱜ ᱛᱚ ᱩᱪᱤᱛ ᱫᱚ ᱵᱟᱝ ᱠᱟᱱᱟ ᱥᱮ᱾
ᱮᱻ
ᱟᱫᱚ ᱫᱟᱭᱟ ᱜᱮ ᱦᱟᱸᱜ ᱟᱫᱚ ᱟᱵᱚᱦᱚᱸ ᱡᱩᱫᱤ ᱚᱱᱠᱟ ᱡᱟᱦᱟᱸ ᱛᱤᱥ ᱚᱝᱠᱟ ᱠᱷᱟᱧᱪᱟ ᱨᱮᱠᱚ ᱵᱚᱱᱫᱤ ᱠᱟᱛᱮᱜ ᱠᱚ ᱫᱚᱦᱚ ᱠᱟ ᱵᱚᱱᱟ ᱟᱫᱚ ᱦᱟᱸᱜ ᱱᱚᱣᱟ ᱫᱚ ᱦᱟᱸᱜ ᱡᱩᱛ ᱫᱚ ᱵᱟᱝ ᱡᱩᱛᱩᱜ ᱟ ᱥᱮ?
ᱦᱮᱸ᱾
ᱢᱟᱹᱱᱢᱤ ᱥᱟᱶ ᱜᱮ ᱛᱟᱦᱮᱱ ᱥᱟᱱᱟ ᱵᱚᱱᱟ ᱟᱫᱚ ᱩᱱᱠᱩ ᱦᱚᱸ ᱦᱟᱸᱜ ᱟᱠᱚᱨᱮᱱ ᱜᱟᱛᱮ ᱠᱩ ᱥᱟᱞᱟᱜ ᱜᱮᱛᱚ ᱛᱟᱦᱮᱱ ᱥᱟᱱᱟ ᱠᱚᱣᱟ ᱥᱮ
ᱦᱮᱸ᱾
ᱟᱫᱚ ᱩᱰᱟᱹᱜ ᱟᱱ ᱡᱤᱭᱟᱹᱞᱤ ᱫᱚ ᱟᱫᱚ ᱦᱟᱸᱜ ᱛᱚᱞ ᱠᱟᱛᱮ ᱮᱢ ᱫᱚᱦᱚ ᱠᱟᱭᱟ ᱥᱮ ᱜᱷᱮᱨᱟ ᱮᱥᱮᱫ ᱨᱮᱢ ᱫᱚᱦᱚ ᱠᱟᱭᱟ ᱟᱫᱚ ᱦᱟᱸᱜ ᱟᱫᱚ ᱩᱱᱤ ᱫᱚ ᱟᱹᱰᱤ ᱫᱩᱠ ᱨᱮ ᱦᱟᱸᱜ ᱮ ᱛᱟᱦᱮᱱᱟ ᱟᱫᱚ
ᱦᱮᱸ
ᱦᱮᱸ ᱟᱫᱚ ᱚᱱᱟ ᱤᱫᱤ ᱠᱟᱛᱮᱜ ᱟᱵᱮᱱ ᱫᱚ ᱪᱮᱫ ᱵᱮᱱ ᱞᱟᱹᱭᱟ ᱡᱮ ᱱᱚᱜ ᱚᱚᱭ ᱡᱮᱯᱮ ᱟᱹᱥᱩᱩᱞ ᱟᱠᱟᱫ ᱠᱚᱫᱚ ᱵᱤᱨ ᱪᱮᱸᱬᱮ ᱠᱚ
ᱦᱮᱸ ᱚᱱᱟ ᱚᱱᱟ ᱦᱚᱸ ᱢᱤᱫ ᱯᱚᱠᱠᱷᱮ ᱫᱚ ᱵᱮᱥ ᱜᱮᱵᱤᱱ ᱞᱟᱹᱭ ᱟᱠᱟᱟᱜᱼᱟ ᱡᱮ ᱩᱱᱠᱩ ᱫᱚ ᱩᱰᱟᱹᱜ ᱪᱮᱬᱮ ᱠᱟᱱᱟ ᱠᱚ ᱡᱮ ᱜᱟᱛᱮ ᱥᱟᱞᱟᱜ ᱜᱮ ᱛᱟᱦᱮᱱ ᱩᱪᱤᱛ ᱠᱟᱱ ᱛᱟᱠᱚᱣᱟ᱾ ᱟᱨ ᱡᱟᱦᱟᱸᱭ ᱼ ᱮ ᱟᱹᱥᱩᱞ ᱠᱟᱠᱚ ᱫᱚ ᱩᱱᱠᱩ ᱫᱚ ᱱᱟᱜ ᱠᱷᱟᱱ ᱟᱢ ᱫᱚ ᱠᱟᱹᱴᱤᱡ ᱠᱷᱚᱱᱟᱜ ᱜᱮᱛᱚᱢ ᱟᱹᱥᱩᱞᱮ ᱠᱟᱱᱟ ᱡᱮ ᱩᱱᱤ ᱫᱚ ᱜᱤᱫᱽᱨᱟᱹ ᱛᱟᱨᱟ ᱠᱷᱚᱱᱟᱜ ᱜᱮ ᱡᱚᱢᱮᱢ ᱮᱢᱟᱭ ᱠᱟᱱᱟ ᱫᱟᱜ ᱮᱢ ᱮᱢᱟᱭ ᱠᱟᱱᱟ᱾ ᱛᱟᱯᱚᱨᱮᱢ ᱦᱟᱨᱟᱭ ᱠᱟᱱᱟ ᱩᱱᱤ ᱡᱩᱫᱤ ᱟᱨᱦᱚᱸ ᱡᱮ ᱪᱮᱬᱮ ᱠᱚ ᱥᱟᱞᱟᱜ ᱢᱮᱥᱟᱜᱼᱟ ᱢᱤᱫ ᱫᱤᱱ ᱦᱚᱸ ᱚᱲᱟᱜ ᱜᱮ ᱵᱟᱭ ᱨᱩᱣᱟᱹᱲᱟ᱾ ᱛᱟᱦᱞᱮ ᱟᱢ ᱫᱚ ᱟᱫᱚ ᱢᱚᱱᱮ ᱫᱚ ᱠᱟᱹᱴᱤᱡ ᱠᱚᱥᱴᱚᱢ ᱧᱟᱢ ᱚᱱᱟ ᱛᱚ ᱡᱮ ᱩᱱᱟᱹᱜ ᱜᱤᱫᱽᱨᱟᱹ ᱠᱷᱚᱱᱟᱜ ᱞᱮ ᱦᱟᱨᱟ ᱠᱮᱫᱮᱭᱟ ᱟᱫᱚ ᱢᱤᱫ ᱡᱮᱠᱟ ᱦᱚᱸ ᱚᱲᱟᱜ ᱜᱮ ᱵᱟᱭ ᱨᱩᱣᱟᱹᱲ ᱦᱤᱡᱩᱜ ᱠᱟᱱᱟ᱾ ᱟᱫᱚ ᱩᱱᱤ ᱫᱚ ᱱᱟᱜ ᱠᱷᱟᱱ ᱜᱟᱛᱮ ᱥᱟᱞᱟᱜᱼ ᱮ ᱫᱟᱬᱟ ᱯᱟᱹᱨᱠᱟᱹᱣ ᱞᱮᱱᱠᱷᱟᱱ ᱟᱫᱚ ᱩᱱᱤ ᱫᱚ ᱱᱟᱜ ᱠᱷᱟᱱ ᱫᱚ ᱚᱲᱟᱜ ᱥᱮᱱ ᱫᱚ ᱵᱟᱭ ᱦᱤᱡᱩᱜᱼᱟ᱾ ᱩᱱᱤ ᱢᱚᱱᱮᱭᱟᱭ ᱡᱮ ᱪᱟᱞᱟᱣ ᱞᱮᱱ ᱠᱷᱟᱱᱤᱧ ᱡᱮ ᱜᱤᱫᱽᱨᱟᱹ ᱠᱚ ᱵᱟᱝ ᱥᱮᱬᱟ ᱦᱚᱲ ᱠᱚ ᱟᱡ ᱠᱚ ᱥᱮᱸᱫᱽᱨᱟᱭᱮᱭᱟ ᱜᱚᱡᱮ ᱞᱟᱹᱜᱤᱫ ᱠᱚ ᱫᱷᱤᱭᱟᱹᱜᱼᱟ᱾ ᱚᱱᱟ ᱠᱷᱟᱹᱛᱤᱨ ᱜᱮ ᱩᱱᱠᱩ ᱪᱮᱬᱮ ᱠᱚᱫᱚ ᱱᱟᱜ ᱚᱲᱟᱜ ᱥᱩᱨ ᱠᱚᱨᱮ ᱫᱚ ᱵᱟᱝ ᱠᱚ ᱟᱵᱚᱜᱼᱟ᱾ ᱢᱟᱱᱮ ᱚᱱᱟ ᱠᱷᱟᱹᱛᱤᱨ ᱜᱮ ᱵᱟᱝᱠᱚ ᱦᱤᱡᱩᱜᱼᱟ ᱵᱤᱨ ᱡᱤᱵᱽᱡᱤᱭᱟᱹᱞᱤ ᱪᱮᱬᱮ ᱠᱚᱦᱚᱸ ᱟᱨ ᱦᱮᱸ ᱟᱫᱚ ᱩᱱᱠᱩ ᱩᱱᱤ ᱵᱟᱝ ᱪᱟᱞᱟᱣ ᱦᱚᱪᱚᱭᱮ ᱞᱟᱹᱜᱤᱫ ᱛᱮ ᱚᱱᱟ ᱠᱷᱟᱹᱛᱤᱨ ᱱᱟᱜ ᱢᱟᱱᱮ ᱠᱚ ᱜᱷᱮᱨᱟ ᱫᱚᱦᱚ ᱠᱟᱭᱟ ᱡᱮ ᱟᱞᱚᱢ ᱪᱟᱞᱟᱜᱼᱟ ᱢᱮᱱᱛᱮ
ᱟᱪᱪᱷᱟ ᱟᱪᱪᱷᱟ ᱟᱫᱚ ᱦᱟᱸᱜ ᱟᱵᱚᱣᱟᱜ ᱟᱵᱚ ᱫᱩ ᱵᱚᱱ ᱟᱹᱭᱠᱟᱹᱣ ᱠᱷᱟᱹᱤᱨ ᱟᱫᱚ ᱦᱟᱸᱜ ᱩᱱᱤ ᱦᱚᱸ ᱫᱩᱵᱚᱱ ᱮᱢᱟᱭ ᱠᱟᱱᱟ᱾